ᱦᱮᱞᱳ ᱦᱮᱸ ᱟᱸᱡᱚᱢ ᱧᱚᱜ ᱠᱟᱱᱟ᱾
ᱦᱚᱸ ᱵᱚᱠᱚᱧ ᱟᱸᱡᱚᱢ ᱧᱟᱢᱚᱜ ᱠᱟᱱᱟ, ᱤᱧᱟᱹᱜ ᱨᱚᱲᱮᱢ ᱟᱡᱚᱢ ᱧᱟᱢᱫᱟ ᱵᱚᱠᱚᱧ?
ᱦᱳᱭ ᱫᱟᱫᱟ ᱟᱢᱟᱜ ᱦᱚᱸ ᱵᱮᱥ ᱞᱮᱠᱟᱜᱮ ᱨᱚᱲ ᱫᱚ ᱟᱸᱡᱚᱢ ᱫᱚ ᱟᱸᱡᱚᱢᱚᱜ ᱠᱟᱱ ᱛᱟᱢ ᱜᱮᱭᱟ᱾ ᱟᱨ ᱛᱚᱵᱮ ᱱᱤᱛᱚᱜ ᱫᱚ ᱚᱠᱟᱞᱮᱠᱟᱻ ᱟᱯᱮᱥᱮᱫ ᱥᱮᱨᱢᱟ ᱡᱟᱹᱲᱤ ᱠᱚᱫᱚ?
ᱮᱻ ᱱᱤᱛᱚᱜ ᱫᱚ ᱥᱮᱨᱢᱟ ᱡᱟᱹᱲᱤ ᱠᱚᱫᱚ ᱱᱚᱜ-ᱚᱭ ᱛᱚ ᱯᱷᱟᱸᱠᱟ ᱜᱮ ᱧᱮᱞᱚᱜᱼᱼ ᱠᱟᱱᱟ, ᱨᱤᱢᱤᱞ ᱠᱚᱦᱚᱸ ᱚᱱᱠᱟ ᱫᱚ ᱵᱟᱭ ᱧᱮᱞᱚᱜ ᱠᱟᱱᱟ᱾ ᱟᱫᱚᱻ ᱟᱯᱮᱥᱱ ᱫᱚ ᱵᱚᱠᱚᱧ ᱛᱟᱦᱚᱞᱮᱻ ᱚᱠᱟ ᱞᱮᱠᱟ ᱥᱮᱨᱢᱟ ᱡᱟᱹᱲᱤ ᱠᱚᱫᱚ ᱱᱤᱛᱚᱜ?
ᱦᱳᱭ ᱟᱞᱮᱥᱮᱱ ᱦᱚᱸ ᱥᱮᱨᱢᱟ ᱡᱟᱹᱲᱤ ᱠᱚᱫᱚ ᱚᱱᱠᱟ ᱠᱟᱹᱡᱠᱟᱹᱡ ᱨᱤᱢᱤᱞ ᱫᱚ ᱧᱮᱞ ᱫᱚ ᱧᱮᱞᱚᱜ ᱠᱟᱱᱟ ᱟᱫᱚᱻ ᱫᱟᱜᱟᱭ ᱥᱮ ᱵᱟᱝ ᱚᱱᱟᱫᱚᱻ ᱮᱸ ᱞᱟᱹᱭ ᱵᱟᱝ ᱜᱟᱱᱚᱜ ᱠᱟᱱᱟ, ᱪᱮᱫᱟᱜ ᱥᱮ ᱱᱚᱝᱠᱟ ᱜᱮᱢᱟ ᱨᱤᱢᱤᱞ ᱢᱟᱭ ᱨᱤᱢᱤᱞᱮᱫ ᱜᱮ ᱥᱟᱨᱟᱫᱤᱱ᱾
ᱦᱩᱸ ᱟᱪᱪᱷᱟ ᱟᱪᱪᱷᱟ᱾
ᱟᱪᱪᱷᱟ ᱛᱚᱵᱮ ᱫᱟᱫᱟ ᱟᱯᱮ ᱥᱮᱫ ᱫᱚ ᱡᱟᱦᱟᱸ ᱫᱚ ᱯᱮᱸᱭᱟᱡᱽ ᱠᱚ ᱥᱮ ᱪᱷᱟᱹᱪᱤ ᱯᱮᱸᱭᱟᱡᱽ ᱠᱚᱫᱚ ᱯᱮ ᱪᱟᱥ ᱜᱮᱭᱟ ᱥᱮ ᱵᱟᱝ?
ᱮᱻ ᱯᱮᱸᱭᱟᱡᱽ ᱠᱚᱫᱚ ᱦᱟᱸᱜ ᱵᱟᱠᱚᱧ ᱟᱞᱮ ᱥᱮᱱ ᱫᱚ ᱵᱟᱞᱮ ᱪᱟᱥ ᱜᱮᱭᱟ ᱯᱮᱸᱭᱟᱡᱽ ᱠᱚ ᱟᱹᱞᱩ ᱠᱚᱫᱚ᱾ ᱟᱫᱚ ᱵᱟᱠᱚᱧ ᱟᱯᱮ ᱥᱮᱱ ᱫᱚ ᱯᱮᱸᱭᱟᱡᱽ ᱟᱞᱩ ᱠᱚᱫᱚᱯᱮ ᱪᱟᱥ ᱜᱮᱭᱟ?
ᱯᱮᱸᱭᱟᱡᱽ ᱢᱮᱱᱛᱮᱫᱚ ᱦᱟᱱᱟ ᱡᱟᱦᱟᱸ ᱫᱚ ᱪᱷᱟᱹᱪᱤ ᱯᱮᱸᱭᱟᱡᱽ ᱚᱱᱟ ᱜᱮᱞᱮ ᱪᱟᱥ ᱫᱚᱞᱮ ᱪᱟᱥᱼᱼ ᱪᱮᱫᱟᱜ ᱥᱮ ᱪᱷᱟᱪᱤ ᱯᱮᱸᱭᱟᱡᱽ ᱫᱚ ᱱᱤᱭᱟᱹ ᱩᱫᱽᱜᱟᱹᱨ ᱫᱤᱱ ᱫᱚ ᱮᱸ ᱫᱟᱜ ᱢᱟᱹᱲᱤ ᱥᱟᱶᱛᱮ ᱡᱚᱢ ᱨᱮ ᱟᱹᱰᱤ ᱱᱟᱯᱟᱭ ᱵᱩᱡᱷᱟᱹᱜ-ᱟ ᱡᱟᱦᱟᱸ ᱫᱚ ᱚᱲᱟᱜ ᱠᱚᱨᱮ ᱡᱩᱫᱤ ᱟᱲᱟᱜ ᱛᱤᱠᱤ ᱠᱚ ᱵᱟᱝ ᱛᱟᱦᱮᱱᱟ ᱥᱮ, ᱩᱛᱩ ᱠᱚ ᱵᱟᱝ ᱛᱟᱦᱮᱱ ᱨᱮᱦᱚᱸ ᱚᱱᱟᱼᱼ ᱡᱚᱢ ᱨᱮ ᱟᱹᱰᱤ ᱥᱤᱵᱤᱞ ᱵᱩᱡᱩᱜ ᱛᱟᱦᱮᱱᱟ᱾ ᱟᱨ ᱟᱯᱮ ᱜᱮᱯᱮ ᱡᱚᱢ ᱛᱟᱦᱮᱱᱟ ᱥᱮ ᱵᱟᱝ ᱫᱟᱜ ᱢᱟᱹᱰᱤ ᱥᱟᱶᱛᱮ ᱥᱮᱪᱤ ᱯᱮᱸᱭᱟᱡᱽ ᱠᱚ?
ᱮᱸᱜ ᱡᱚᱢ ᱫᱚᱞᱮ ᱡᱚᱢ ᱜᱮᱭᱟ ᱵᱚᱠᱚᱧ ᱟᱞᱮ ᱦᱚᱸ ᱟᱫᱚᱻ ᱠᱤᱨᱤᱧ ᱵᱷᱚᱨᱥᱟ ᱫᱚ ᱯᱮᱸᱭᱟᱡᱽ ᱠᱚᱫᱚ ᱯᱮᱸᱭᱟᱡᱽ ᱫᱚ ᱵᱟᱞᱮ ᱪᱟᱥ ᱛᱮ ᱟᱞᱮ ᱫᱚ ᱚᱱᱟ ᱫᱚ ᱠᱤᱨᱤᱧ ᱟᱹᱜᱩ ᱠᱟᱛᱮᱫ ᱜᱮ ᱚᱱᱟ ᱠᱚᱫᱚᱞᱮ ᱡᱚᱢ ᱜᱮᱭᱟ, ᱫᱟᱜᱽ ᱢᱟᱹᱲᱤ ᱠᱚ ᱥᱟᱞᱟᱜ ᱫᱚ᱾ ᱦᱩᱸ ᱾ ᱟᱫᱚᱻ ᱵᱚᱠᱚᱧ ᱟᱞᱮ ᱫᱚ ᱦᱟᱸᱜ ᱦᱚᱸᱜ-ᱚᱭ ᱡᱮᱢᱚᱱ ᱱᱤᱛᱳ ᱵᱤᱨ ᱵᱩᱨᱩ ᱠᱚᱨᱮ ᱧᱮᱞᱚᱜ ᱠᱟᱱᱟ ᱠᱤᱫᱩ ᱟᱲᱟᱜ ᱢᱟᱴᱷᱟ ᱟᱲᱟᱜ ᱚᱱᱟ ᱵᱤᱨ ᱵᱩᱨᱩ ᱠᱚᱨᱮ ᱮᱻᱵᱤᱨ ᱠᱷᱚᱱ ᱠᱚ ᱟᱹᱜᱩ ᱠᱟᱛᱮᱫ ᱚᱱᱟ ᱠᱚᱫᱚᱞᱮ ᱡᱚᱢ ᱜᱮᱭᱟ᱾ ᱟᱫᱚ ᱵᱚᱠᱚᱧ ᱟᱯᱮᱥᱮᱱᱻ ᱫᱚ ᱠᱤᱫᱩ ᱟᱲᱟᱜ ᱢᱟᱴᱷᱟ ᱟᱲᱟᱜ ᱠᱚᱫᱚ ᱧᱟᱢᱚᱜ ᱟᱥᱮ ᱵᱟᱝᱼᱟ ᱥᱮ?
ᱟᱫᱚ ᱫᱟᱫᱟ ᱯᱟᱪᱷᱮ ᱡᱩᱫᱤ ᱧᱟᱢᱚᱜ ᱨᱮᱦᱚᱸ ᱯᱟᱪᱷᱮ ᱟᱞᱮᱥᱮᱫ ᱫᱚ ᱵᱷᱤᱱᱟᱹ ᱠᱚ ᱢᱮᱛᱟᱜ ᱧᱩᱛᱩᱢ ᱠᱚ ᱮᱴᱟᱜ ᱨᱚᱠᱚᱢ ᱢᱮᱱᱟᱜ ᱠᱟᱜ-ᱟ ᱦᱩᱭ ᱫᱟᱲᱮᱭᱟᱜ-ᱟ ᱥᱮ᱾ ᱟᱫᱚ ᱚᱱᱟᱫᱚ ᱵᱟᱹᱧ ᱞᱟᱹᱭ ᱫᱟᱲᱮᱭᱟᱜ ᱠᱟᱱ ᱪᱮᱫᱟᱜ ᱥᱮ, ᱤᱧ ᱢᱟ ᱵᱟᱧ ᱪᱤᱱᱦᱟᱹᱣ ᱟᱠᱟᱫ ᱠᱤᱫᱩ ᱟᱲᱟᱜ ᱥᱮ ᱢᱟᱴᱷᱟ ᱟᱲᱟᱜ᱾ ᱥᱮ ᱟᱢ ᱡᱟᱦᱟᱸ ᱟᱲᱟᱜ ᱮᱢ ᱞᱟᱹᱭ ᱦᱚᱪᱚᱭᱮᱫᱼᱟ ᱚᱱᱟ ᱠᱚᱫᱚ ᱯᱩᱭᱞᱳ ᱵᱟᱨᱤᱧ ᱟᱸᱡᱚᱢᱮᱜ-ᱟ ᱡᱩᱫᱤᱧ ᱧᱮᱞ ᱟᱠᱟᱫ ᱨᱮᱦᱚᱸ ᱯᱟᱪᱷᱮ ᱟᱞᱮ ᱥᱮᱫ, ᱚᱱᱟ ᱟᱲᱟᱜ ᱫᱚ ᱮᱴᱟᱜ ᱧᱩᱛᱩᱢ ᱠᱚ ᱞᱟᱹᱭ ᱜᱮᱭᱟ ᱚᱱᱟ ᱦᱚᱸᱛᱚ ᱦᱩᱭ ᱫᱟᱲᱮᱭᱟᱜ-ᱟ᱾ ᱟᱫᱚ ᱚᱱᱟ ᱠᱷᱟᱹᱛᱤᱨ ᱛᱮ ᱫᱟᱫᱟ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ᱾ ᱟᱫᱚ ᱛᱚᱵᱮ ᱟᱯᱮ ᱥᱮᱱᱟᱜ ᱟᱲᱟᱜ ᱠᱚᱨᱮᱱᱟᱜ ᱟᱲᱟᱜ ᱠᱚᱫᱚ ᱚᱠᱟ ᱚᱠᱟ ᱟᱲᱟᱜ ᱠᱚ ᱢᱮᱱᱟᱜ ᱠᱟᱜᱼᱟ ᱠᱟᱹᱴᱤᱡ ᱞᱟᱹᱭ ᱟᱸᱚᱢ ᱟᱹᱧ ᱢᱮ᱾
ᱟᱲᱟᱜ ᱠᱚᱫᱚ ᱦᱟᱸᱜ ᱟᱹᱰᱤ ᱟᱭᱢᱟ ᱞᱮᱠᱟ ᱜᱮ ᱦᱮᱱᱟᱜ ᱠᱟᱜ-ᱟ ᱡᱚᱢ ᱦᱩᱭᱩᱜ ᱜᱮᱭᱟ᱾ ᱱᱚᱣᱟ ᱟᱫᱚ ᱩᱱᱟᱹᱜ ᱜᱟᱱ ᱦᱟᱸᱜ ᱧᱩᱛᱩᱢ ᱠᱚᱫᱚ ᱦᱟᱸᱜ ᱤᱧᱦᱚᱸ ᱩᱭᱦᱟᱹᱨ ᱵᱟᱹᱱᱩᱜ ᱠᱟᱜ ᱛᱤᱧᱟᱹ ᱱᱤᱛᱚᱜ ᱫᱚ ᱟᱨ ᱩᱱᱟᱹᱜ ᱜᱟᱱ᱾ ᱧᱩᱛᱩᱢ ᱫᱚ ᱵᱟᱹᱧ ᱞᱟᱹᱭ ᱫᱟᱲᱮᱭᱟᱢᱟ ᱱᱚᱜᱚᱭ ᱠᱤᱫᱩ ᱟᱲᱟᱜ ᱢᱟᱴᱷᱟ ᱟᱲᱟᱜ ᱜᱤᱢᱟᱹ ᱟᱲᱟᱜ᱾ ᱟ ᱥᱤᱨᱜᱤᱴᱤᱡ ᱟᱲᱟᱜ᱾ ᱦᱮᱸ ᱛᱟᱯᱚᱨᱮ ᱱᱚᱣᱟ ᱪᱟᱥ ᱟᱠᱚ ᱠᱟᱲᱜᱤ ᱟᱲᱟᱜ ᱪᱟᱛᱚᱢ ᱟᱲᱟᱜ ᱦᱮᱸ᱾ ᱟᱹᱰᱤ ᱟᱹᱰᱤ ᱞᱮᱠᱟᱱ ᱱᱚᱝᱠᱟ ᱟᱲᱟᱜ ᱠᱚᱫᱚ ᱦᱮᱱᱟᱜ ᱠᱟᱜ ᱜᱮᱭᱟ᱾ ᱟᱫᱚ ᱵᱚᱠᱚᱧ ᱟᱯᱮ ᱥᱮ ᱞᱮᱠᱟ ᱫᱚ ᱟᱲᱟᱜ ᱥᱟᱠᱟᱢ ᱠᱚ ᱫᱚ ᱚᱠᱟ ᱞᱮᱠᱟᱱᱟᱜ ᱠᱚ ᱦᱮᱸᱱᱟᱜ ᱠᱟᱜ-ᱟ᱾
ᱟᱞᱮ ᱥᱮᱱᱟᱜ ᱟᱲᱟᱜ ᱦᱚᱸ ᱟᱢᱫᱟ ᱨᱚᱠᱚᱢ ᱜᱮ ᱢᱮᱱᱟᱜ ᱫᱚ ᱢᱮᱱᱟᱜ ᱠᱟᱜ-ᱟ ᱱᱚᱱᱛᱮ᱾ ᱥᱤᱨᱜᱤᱴᱤ ᱟᱲᱟᱜ ᱠᱚ, ᱱᱚᱛᱮ ᱮ ᱜᱤᱢᱟᱹ ᱟᱲᱟᱜ ᱠᱷᱚᱱ᱾ ᱮ ᱱᱚᱛᱮ ᱟᱨᱚ ᱰᱟᱝᱨᱟ ᱠᱟᱴᱟ ᱟᱲᱟᱜ᱾ ᱱᱚᱛᱮ ᱪᱟᱛᱚᱢ ᱟᱲᱟᱜ, ᱥᱮᱛᱟ ᱠᱟᱴᱟ ᱟᱲᱟᱜ, ᱟᱨ ᱱᱚᱛᱮ ᱠᱷᱟᱱᱛᱟ ᱟᱲᱟᱜ, ᱦᱳᱭ ᱥᱮ᱾ ᱜᱮ-ᱜᱤᱫᱷᱟᱹᱨᱤ, ᱥᱤᱫᱩᱨᱤ ᱟᱲᱟᱜ, ᱟᱨᱚ ᱟᱨᱚ ᱵᱟᱲᱜᱮ ᱟᱲᱟᱜ ᱠᱚ ᱢᱮᱱᱟᱜ ᱟᱠᱟᱫ ᱡᱟᱦᱟᱸ ᱫᱚ᱾ ᱮ ᱡᱟᱦᱟᱸ ᱫᱚ ᱨᱚᱦᱚᱭ ᱫᱚ ᱵᱟᱝ ᱜᱟᱱᱚᱜ-ᱟ ᱚᱱᱟ ᱫᱚ᱾ ᱚᱱᱟ ᱠᱚᱫᱚ ᱢᱟᱱᱮ ᱟᱡ ᱛᱮᱜᱮ ᱦᱩᱭᱩᱜ-ᱟ ᱦᱳᱭ ᱥᱮ᱾ ᱚᱱᱟ ᱫᱚ ᱟᱡ ᱛᱮᱜᱮ ᱦᱩᱭᱩᱜ-ᱟ ᱟᱨ ᱵᱟᱫᱽ ᱵᱟᱹᱠᱤ ᱡᱟᱦᱟᱸ ᱟᱵᱚ ᱫᱚᱵᱩᱱ ᱪᱟᱥᱟ ᱚᱱᱟ ᱟᱲᱟᱜ ᱢᱟᱢ ᱧᱮᱞ ᱴᱷᱤᱠᱟᱹ ᱠᱟᱜ ᱜᱮ ᱟᱫᱚ ᱟᱯᱮᱥᱮᱫ ᱫᱚ ᱦᱚᱜ-ᱱᱟ᱾ ᱡᱟᱦᱟᱸ ᱠᱚᱭᱮᱠᱴᱤ ᱟᱲᱟᱜ ᱤᱧ ᱞᱟᱹᱭ ᱠᱮᱜ-ᱟ ᱡᱟᱦᱟᱸ ᱫᱚ ᱰᱟᱝᱨᱟ ᱠᱟᱴᱟ, ᱟᱲᱟᱜ ᱥᱮ ᱱᱚᱛᱮ ᱥᱮᱛᱟ ᱠᱟᱴᱟ ᱟᱲᱟᱜ᱾ ᱟᱨ ᱱᱚᱛᱮ ᱡᱟᱦᱟᱸ ᱫᱚ ᱟᱨᱚ ᱢᱤᱫᱴᱮᱱ ᱟᱲᱟᱜ ᱞᱤᱧ ᱞᱟᱹᱭ ᱠᱮᱫ ᱫᱚᱧ ᱡᱟᱦᱟᱸ ᱫᱚ ᱥᱤᱸᱫᱷᱟᱹᱨᱤ ᱟᱲᱟᱜ᱾ ᱚᱱᱟ ᱟᱲᱟᱜ ᱫᱚ ᱧᱟᱢᱚᱜ ᱜᱮᱭᱟ ᱥᱮ ᱵᱟᱝ ᱟᱯᱮ ᱥᱮᱫ ᱫᱚ᱾
ᱟᱫᱚ ᱦᱟᱸᱜ ᱵᱚᱠᱚᱧ ᱡᱟᱦᱱᱟᱜ ᱥᱤᱸᱫᱟᱹᱨᱤ ᱟᱲᱟᱜ ᱫᱚ ᱦᱟᱸᱜ ᱵᱟᱹᱧ ᱴᱷᱤᱠᱟᱹ ᱫᱟᱲᱮᱭᱟᱜ ᱠᱟᱱᱟ ᱚᱠᱟᱴᱟᱜ ᱮᱢ ᱞᱟᱹᱭ ᱮᱫᱟ ᱦᱟᱸᱜ᱾ ᱢᱮᱱᱠᱷᱟᱱ ᱚᱱᱟ ᱟᱨ᱾ ᱟᱨ ᱠᱚ ᱡᱟᱦᱟᱸ ᱟᱲᱟᱜ ᱠᱚᱢ ᱞᱟᱹᱭ ᱠᱮᱫᱮᱜ-ᱟ ᱚᱱᱟ ᱠᱚᱫᱚ ᱧᱩᱛᱩᱢ ᱠᱚᱫᱚᱧ ᱟᱸᱡᱚᱢ ᱠᱟᱜ ᱜᱮᱭᱟ ᱩᱭᱦᱟᱹᱨ ᱜᱮ ᱵᱟᱝ ᱦᱤᱡᱩ ᱠᱟᱱᱟ᱾ ᱟᱹᱛᱤᱧ ᱛᱟᱦᱮᱸ ᱟᱞᱮᱥᱮᱫ ᱨᱮᱦᱚᱸ ᱢᱮᱱᱟᱜ ᱟᱠᱟᱫ ᱜᱮᱭᱟ ᱚᱱᱟ ᱢᱟ᱾ ᱮᱸᱻ ᱪᱟ ᱟᱡ ᱛᱮᱜᱮ ᱛᱚ ᱚᱢᱚᱱᱚᱜ-ᱟ ᱚᱱᱟ ᱟᱲᱟᱜ᱾ ᱠᱚᱢᱟ ᱟᱡ ᱛᱮᱜᱮ ᱦᱩᱭᱩᱜ-ᱟ ᱟᱫᱚ ᱚᱱᱠᱟ ᱠᱚᱫᱚ ᱦᱮᱸᱱᱟᱜ ᱠᱟᱜ ᱜᱮᱭᱟ ᱟᱞᱮ ᱥᱮᱱ ᱦᱚᱸ᱾ ᱮᱸ ᱟᱨ ᱱᱮᱛᱟᱨ ᱢᱟ ᱧᱮᱞᱚᱜ ᱠᱟᱱᱟ ᱚᱱᱟ ᱟᱲᱟᱜ ᱠᱚᱢᱟ ᱚᱠᱟ ᱨᱮᱦᱚᱸ ᱠᱤᱨᱤᱧ ᱟᱹᱠᱷᱨᱤᱧ ᱛᱮᱢᱟ ᱵᱟᱝ ᱧᱟᱢᱚᱜ ᱠᱟᱱᱟ ᱟᱨ ᱚᱱᱟ ᱟᱲᱟᱜ ᱥᱟᱠᱟᱢ ᱫᱚ ᱱᱮᱛᱟᱨ ᱡᱚᱢ ᱦᱚᱸ ᱟᱹᱰᱤ ᱜᱟᱱ ᱜᱮᱠᱚ ᱠᱚᱢ ᱜᱚᱫ ᱠᱟᱜ-ᱟ᱾ ᱚᱱᱠᱟ ᱫᱚ ᱚᱱᱠᱟ ᱞᱮᱠᱟ ᱫᱚ ᱵᱟᱠᱚ᱾ ᱡᱚᱢ ᱮᱫᱟ, ᱚᱱᱟ ᱠᱷᱟᱹᱛᱤᱨ ᱛᱮᱜᱮ ᱛᱚᱢᱟ ᱨᱳᱜᱽ ᱟᱡᱟᱨ ᱵᱟᱹᱲᱛᱤᱜ ᱠᱟᱱ ᱛᱟᱵᱚᱱᱟ ᱛᱷᱩᱨᱟ ᱛᱮᱞᱮ ᱵᱷᱟᱡᱟ ᱠᱚᱜᱮ ᱡᱟᱹᱥᱛᱤ ᱵᱚᱱ ᱡᱚᱢᱮᱫᱟ᱾ ᱦᱩᱸ᱾
ᱟᱪᱪᱷᱟ ᱚᱱᱟ ᱠᱷᱟᱹᱛᱤᱨ ᱛᱮ ᱟᱯᱮ ᱫᱚ ᱸᱮ ᱡᱟᱹᱥᱛᱤ ᱛᱮᱞᱮ ᱵᱷᱟᱡᱟ ᱡᱟᱦᱟᱸ ᱫᱚ ᱟᱞᱩ ᱠᱚ᱾ ᱮᱸ ᱵᱷᱟᱡᱟᱭᱮᱜ-ᱟ ᱚᱱᱮ ᱚᱱᱠᱟ ᱫᱚ ᱟᱲᱟᱜ ᱠᱚᱫᱚ ᱵᱟᱯᱮ ᱡᱚᱢᱮᱫ-ᱟ ᱫᱟᱜᱽ ᱢᱟᱹᱰᱤ ᱠᱚ ᱥᱟᱶ ᱛᱮᱫᱚ᱾
ᱟᱞᱮ ᱫᱚᱞᱮ ᱡᱚᱢᱮᱫᱟ ᱟᱫᱚ ᱦᱚᱸᱜ-ᱚᱭ ᱥᱚᱦᱚᱨ ᱵᱟᱡᱟᱨ ᱠᱚᱨᱮ ᱛᱟᱦᱮᱸ ᱞᱮᱠᱷᱟᱱ ᱫᱚ ᱚᱱᱟ ᱠᱚᱨᱮ ᱫᱚ ᱦᱟᱸᱜ ᱫᱚ ᱚᱱᱟ᱾ ᱠᱚᱫᱚ ᱵᱟᱝ ᱧᱟᱢᱚᱜ ᱠᱟᱱᱟ ᱛᱚ ᱦᱮᱸ᱾ ᱚᱱᱟ ᱠᱷᱟᱹᱛᱤᱨ ᱛᱮ ᱱᱤᱛᱚᱜ ᱫᱚ ᱡᱚᱛ ᱡᱚᱛᱚ ᱡᱤᱱᱤᱥ ᱨᱮᱱ ᱫᱚ ᱡᱟᱦᱟᱸ ᱠᱚ ᱠᱚ ᱪᱟᱥ ᱮᱫᱟ ᱡᱚᱛᱚ ᱜᱮ ᱨᱟᱱ ᱥᱟᱨ᱾ ᱠᱚ ᱮᱢᱟᱜ ᱠᱟᱫᱟ᱾ ᱨᱟᱱ ᱥᱟᱨ ᱛᱮᱠᱚ ᱦᱟᱨᱟ ᱦᱚᱪᱚᱭ ᱮᱫᱟ, ᱚᱱᱟ ᱠᱷᱟᱹᱛᱤᱨ ᱛᱮᱜᱮ ᱛᱚ ᱟᱵᱚ ᱢᱟ ᱨᱳᱜᱽ ᱟᱡᱟᱨ ᱵᱟᱹᱲᱛᱤ ᱜᱮ ᱮᱥᱮᱫᱮ ᱵᱚᱱᱟᱭ᱾
ᱦᱳᱭ ᱱᱤᱛᱟᱨ ᱫᱚ ᱧᱮᱞᱚᱜ ᱠᱟᱱᱟ ᱡᱩᱫᱤ ᱥᱚᱦᱚᱨ ᱵᱟᱡᱟᱨ ᱨᱮ ᱢᱮᱱᱟᱜ ᱟᱠᱟᱫ ᱵᱚᱱ ᱠᱷᱟᱱ᱾ ᱮ ᱚᱱᱟ ᱫᱚ ᱢᱟᱱᱮ ᱚᱱᱠᱟ ᱡᱟᱦᱟᱸ ᱫᱚ ᱵᱟᱹᱲᱜᱤ ᱠᱚᱨᱮ ᱟᱲᱟᱜ ᱡᱟᱦᱟᱸ ᱫᱚ ᱪᱟᱥ ᱵᱟᱭ ᱜᱟᱱᱚᱜ-ᱟ᱾ ᱚᱱᱠᱟ ᱱᱟᱜ ᱟᱲᱟᱜ ᱠᱚ ᱫᱚ ᱟᱵᱩ ᱫᱚ᱾ ᱥᱚᱦᱚᱨ ᱵᱟᱡᱟᱨ ᱠᱚᱨᱮ ᱫᱚ ᱚᱦᱩᱢ ᱧᱟᱢᱟ ᱡᱮ ᱦᱮᱸᱛᱩ ᱡᱟᱦᱟᱸ ᱪᱟᱥ ᱜᱟᱱᱚᱜ-ᱟ ᱚᱱᱠᱟᱱᱟᱜ ᱟᱲᱟᱜ ᱜᱮ᱾ ᱮᱜ ᱧᱟᱢ ᱫᱚ ᱧᱟᱢᱚᱜ ᱜᱮᱭᱟ ᱮᱜ ᱥᱚᱦᱚᱨ ᱵᱟᱡᱟᱨ ᱨᱮᱫᱚ ᱮᱜ ᱟᱫᱚ ᱪᱤᱫᱮᱢ ᱪᱤᱠᱟᱹ ᱫᱟᱲᱤᱭᱟᱜᱼᱟ ᱟᱛᱩ ᱫᱤᱥᱚᱢ ᱦᱮᱞᱟᱣ ᱠᱟᱛᱮᱫ ᱚᱱᱟ ᱠᱩ ᱡᱟᱦᱟᱸ ᱫᱚ ᱵᱟᱲᱜᱮ ᱟᱲᱟᱜ ᱠᱩ ᱡᱚᱢ ᱫᱚ ᱵᱩᱡᱷᱟᱹᱣ ᱜᱮᱭᱟ ᱟᱨ ᱩᱱ ᱵᱷᱳᱨ ᱟᱛᱩ ᱫᱤᱥᱚᱢ ᱦᱮᱞᱟᱣ ᱦᱩᱭ ᱠᱟᱱᱟ ᱩᱱ ᱵᱷᱳᱨ ᱩᱱ ᱵᱷᱳᱨ ᱡᱚᱢ ᱦᱩᱭᱩᱜ ᱛᱟᱦᱮᱱᱟ ᱚᱲᱟᱜ ᱠᱚᱨᱮᱱ ᱦᱚᱲ ᱢᱮᱛᱟ ᱣᱟᱠᱩ ᱦᱩᱭᱩᱜ ᱛᱟᱦᱮᱱᱟ ᱡᱮ ᱦᱮ ᱦᱮ ᱚᱱᱟ ᱟᱲᱟᱜ ᱠᱚᱫᱚ ᱥᱤᱫᱽ ᱟᱹᱜᱩᱭ ᱯᱮ ᱢᱮᱱᱛᱮ
ᱦᱩᱸ ᱦᱩᱸ ᱱᱟ ᱚᱱᱟ ᱵᱤᱱ ᱨᱟᱱ ᱥᱟᱨᱟ ᱟᱲᱟᱜ ᱠᱚᱫᱚ ᱦᱚᱲᱢᱚ ᱨᱮᱫᱚ ᱟᱹᱰᱤ ᱜᱟᱱᱮ ᱠᱟᱢᱤᱭᱟ ᱮᱸᱦᱚᱲᱢᱚ ᱠᱚᱦᱚᱸ ᱱᱟᱯᱟᱭ ᱛᱟᱦᱮᱱᱟ ᱨᱳᱜᱽ ᱟᱣᱡᱟᱨ ᱠᱚᱦᱚᱸ ᱥᱟᱦᱟᱜᱼᱟ ᱨᱳᱜᱽ ᱟᱡᱟᱨ ᱠᱚᱦᱚᱸ ᱵᱟᱝ ᱧᱟᱧᱟᱢᱟ ᱦᱮᱸ ᱛᱤᱱᱟᱹᱜ ᱟᱵᱚ ᱨᱟᱱ ᱥᱟᱨ ᱠᱚᱵᱚᱱ ᱡᱚᱢᱟ ᱩᱱᱟᱹᱜ ᱜᱮ ᱟᱵᱩᱣᱟᱜ ᱦᱚᱲᱢᱚ ᱫᱚ ᱵᱟᱹᱲᱤᱡ ᱤᱫᱤᱜ ᱛᱟᱵᱚᱱᱟ ᱟᱫᱚ ᱵᱚᱠ ᱠᱚᱧ ᱡᱚᱢ ᱧᱩ ᱢᱟ ᱴᱷᱤᱠ ᱜᱮᱭᱟ ᱟᱫᱚ ᱮ ᱵᱚᱸᱜᱟ ᱵᱩᱨᱩ ᱠᱚ ᱮᱱᱮᱡ ᱥᱮᱨᱮᱧ ᱠᱚ ᱯᱟᱨᱟᱵᱽ ᱯᱩᱱᱟᱹᱭ ᱠᱚ ᱟᱯᱮᱥᱮᱱ ᱫᱚ ᱚᱠᱟᱞᱮᱠᱟ ᱦᱩᱭ ᱵᱟᱲᱟᱜ ᱜᱮᱭᱟ?
ᱦᱳᱭ ᱟᱞᱮᱥᱮᱫᱽ ᱫᱚ ᱱᱚᱝᱛᱮ ᱠᱟᱨᱟᱢ ᱠᱷᱚᱡ ᱮᱛᱚᱦᱚᱵ ᱠᱟᱫᱮ ᱥᱚᱨᱦᱟᱭ ᱵᱟᱦᱟ ᱢᱟ ᱢᱮᱱᱟᱜ ᱟᱠᱟᱫ ᱜᱮ ᱫᱟᱸᱥᱟᱭ ᱢᱟ ᱢᱮᱱᱟᱜ ᱟᱠᱟᱫ ᱜᱮ ᱨᱩᱰᱟᱹ ᱥᱟᱠᱨᱟᱛ ᱥᱮ ᱚᱱᱟ ᱠᱚᱦᱚᱸ ᱢᱮᱱᱟᱜ ᱫᱚ ᱢᱮᱱᱟᱜ ᱟᱠᱟᱫ ᱜᱮᱭᱟ ᱟᱨ ᱱᱚᱛᱮ ᱡᱟᱦᱟᱸ ᱫᱚ ᱮᱜ ᱟᱨᱚ ᱡᱟᱦᱟᱸ ᱫᱚ ᱮᱜ ᱚᱲᱟᱜ ᱠᱚᱨᱮ ᱵᱚᱸᱜᱟ ᱵᱩᱨᱩ ᱢᱮᱱᱟᱜ ᱟᱠᱟᱜᱟ ᱠᱤᱪᱷᱩ ᱠᱤᱪᱷᱩ ᱮ ᱡᱮᱢᱚᱱ ᱥᱚᱨᱦᱟᱭ ᱠᱚᱨᱮ ᱫᱚ ᱶ ᱚᱱᱠᱟ ᱜᱮ ᱡᱮᱢᱚᱱ ᱢᱚᱬᱮ ᱵᱚᱪᱷᱚᱨ ᱯᱚᱨ ᱢᱟᱱᱮ ᱢᱟᱨᱟᱝ ᱧᱚᱜ ᱞᱮ ᱵᱚᱸᱜᱟ ᱵᱩᱨᱩᱜ ᱛᱟᱦᱮᱱ ᱜᱮᱭᱟ᱾ ᱟᱯᱮ ᱠᱚᱥᱮᱜ ᱜᱮ ᱚᱱᱠᱟ ᱢᱚᱬᱮ ᱵᱚᱪᱷᱚᱨ ᱯᱚᱨ ᱥᱮ ᱥᱮᱨᱢᱟ ᱥᱮᱨᱢᱟ ᱯᱮ ᱵᱚᱸᱜᱟ ᱵᱩᱨᱩᱜ ᱛᱟᱦᱮᱱ ᱜᱮᱭᱟ ᱥᱮ ᱵᱟ?
ᱟᱞᱮ ᱫᱚ ᱦᱟᱸᱜ ᱥᱮᱨᱢᱟ ᱥᱮᱨᱢᱟ ᱫᱚ ᱦᱟᱸᱜ ᱵᱚᱸᱜᱟ ᱵᱩᱨᱩ ᱫᱚ ᱦᱟᱸᱜ ᱚᱱᱟ ᱫᱚ ᱦᱟᱸᱜ ᱟᱜ ᱥᱩᱱᱩᱢ ᱥᱤᱸᱫᱩᱨ ᱠᱚ ᱟᱬᱜᱚ ᱠᱟᱛᱮᱫ ᱫᱚ ᱦᱟᱸᱞᱮᱜ ᱵᱚᱸᱜᱟ ᱵᱩᱨᱩᱜ ᱜᱮᱭᱟ ᱟᱨ ᱢᱚᱬᱮ ᱥᱮᱨᱢᱟ ᱨᱮ ᱵᱟᱠᱷᱟᱱ ᱯᱮ ᱥᱮᱨᱢᱟ ᱨᱮ ᱢᱤᱜ ᱡᱚᱠᱷᱟ ᱦᱟᱸᱜ ᱥᱮᱬᱟ ᱧᱚᱜ ᱞᱮ ᱵᱚᱸᱜᱟᱜᱼᱟ᱾ ᱦᱩ ᱡᱟᱦᱮᱨ ᱨᱮ ᱦᱟᱸᱜ ᱥᱮᱬᱟ ᱫᱟᱲᱮ ᱠᱚᱣᱟᱛᱮ
ᱟᱪᱪᱷᱟ ᱟᱹᱰᱤ ᱱᱟᱯᱟᱭ ᱛᱚᱵᱮ ᱛᱚᱵᱮ ᱫᱟᱫᱟ ᱟᱯᱮᱥᱮᱫᱽ ᱫᱚ ᱦᱚᱸᱜᱼᱚᱭ ᱮ ᱟᱯ ᱯᱮ ᱥᱮᱫ ᱫᱚ ᱢᱟᱜᱽ ᱥᱤᱢ ᱠᱚᱫᱚ ᱯᱮ ᱡᱚᱢ ᱠᱚ ᱛᱟᱦᱮᱱ ᱜᱮᱭᱟ ᱥᱮ ᱵᱟᱝ?
ᱦᱚᱸ ᱵᱚᱠᱚᱧ ᱟᱞᱮ ᱥᱮᱱ ᱦᱚᱸ ᱢᱟᱜᱽ ᱥᱤᱢ ᱫᱚᱞᱮ ᱡᱚᱢ ᱠᱚᱜᱮᱭᱟ᱾ ᱟᱵᱚ ᱥᱮᱨᱢᱟ ᱨᱮᱱᱟᱜ ᱯᱩᱭᱞᱩ ᱵᱚᱸᱜᱟ ᱵᱩᱨᱩ ᱫᱚ ᱦᱩᱭᱩᱜ ᱠᱟᱱ ᱛᱟᱵᱚᱱᱟ ᱵᱚᱢ ᱢᱟᱜᱽ ᱥᱤᱢ ᱜᱮ ᱢᱟᱜᱽ ᱥᱤᱢ ᱵᱮᱜᱚᱨ ᱛᱚ ᱟᱵᱚᱣᱟᱜ ᱡᱟᱦᱟᱸᱱᱟᱜ ᱵᱤᱨ ᱵᱩᱨᱩ ᱠᱷᱚ ᱟᱲᱟᱜ ᱥᱟᱠᱟᱢ ᱪᱮᱫᱽ ᱦᱚᱸ ᱵᱚᱱ ᱟᱹᱜᱩ ᱫᱟᱲᱮᱭᱟᱜᱼᱟ ᱚᱲᱟᱜ ᱫᱟᱞᱚᱵᱽ ᱞᱟᱹᱜᱤᱫ ᱦᱩ ᱥᱮᱱᱮᱨ ᱠᱚ ᱪᱮᱫᱽ ᱦᱚᱸᱵᱚᱱ ᱟᱹᱜᱩ ᱫᱟᱲᱮᱜᱼᱟ ᱡᱷᱟᱱᱴᱤ ᱠᱚᱦᱚᱸ ᱵᱟᱵᱚᱱ ᱮᱴᱮᱫ ᱫᱟᱲᱮᱭᱟᱜᱼᱟ ᱚᱱᱟ ᱠᱷᱟᱹᱛᱤᱨ ᱛᱮ ᱚᱱᱟ ᱢᱟᱜᱽ ᱥᱤᱢ ᱫᱚ ᱟᱞᱮ ᱦᱚᱸᱞᱮ ᱡᱚᱢ ᱜᱮᱭᱟ
ᱦᱳᱭ ᱚᱱᱟ ᱦᱚᱸ ᱠᱟᱱ ᱜᱮᱭᱟ ᱛᱚᱵᱮ ᱟᱯᱮ ᱫᱚ ᱢᱟᱜᱽ ᱥᱤᱢ ᱨᱮᱫᱚ ᱨᱟᱱ ᱠᱚᱫᱚ ᱯᱮ ᱠᱚᱴᱮᱡᱽ ᱛᱟᱦᱮᱱ ᱜᱮᱭᱟ ᱥᱮ ᱵᱟᱝ?
ᱩᱸ ᱢᱟᱜᱽ ᱥᱤᱢ ᱨᱮᱫᱚ ᱦᱟᱸᱜ ᱟᱞᱮ ᱫᱚ ᱨᱟᱱ ᱠᱚᱫᱚ ᱵᱟᱞᱮ ᱠᱚᱴᱮᱡ ᱜᱮᱭᱟ᱾ ᱟ ᱟᱫᱚ ᱵᱚᱠᱚᱧ ᱟᱞᱮ ᱥᱮᱱ ᱫᱚ ᱦᱟᱸᱜ ᱚᱱᱮ ᱦᱟᱸᱜ ᱧᱮᱞᱚᱜ ᱜᱮᱭᱟ ᱡᱮ ᱵᱚᱸᱜᱟ ᱵᱩᱨᱩ ᱥᱟᱹᱛ ᱠᱟᱛᱮᱫ ᱦᱮᱸ ᱚᱸᱰᱮ ᱦᱟᱸᱜ ᱴᱟᱸᱰᱤ ᱨᱮ ᱡᱟᱦᱟᱸ ᱨᱮ ᱵᱚᱸᱜᱟ ᱵᱩᱨᱩ ᱦᱩᱭᱩᱜᱼᱟ ᱚᱸᱰᱮ ᱠᱷᱚᱱ ᱜᱮ ᱦᱟᱸᱜ ᱟᱫᱚ ᱦᱟᱸ ᱢᱚᱬᱮ ᱜᱚᱴ ᱴᱟᱝ ᱥᱟᱜᱟᱲ ᱜᱟᱲᱤ ᱦᱟᱸᱜ ᱠᱟᱹᱴᱤᱡ ᱠᱚᱲᱟ ᱜᱤᱫᱽᱨᱟᱹ ᱠᱚ ᱜᱚᱦᱚᱲ ᱟᱹᱜᱩ ᱪᱚ ᱠᱚᱣᱟ ᱟᱨ ᱢᱟᱡᱷᱤ ᱚᱲᱟᱜ ᱱᱟᱭᱠᱮ ᱚᱲᱟᱜ ᱜᱚᱰᱮᱛ ᱚᱲᱟᱜ ᱡᱚᱜᱽᱢᱟᱡᱷᱤ ᱚᱲᱟᱜ ᱱᱚᱣᱟ ᱚᱲᱟᱜ ᱩᱱᱠᱩᱣᱟᱜ ᱚᱲᱟᱜ ᱠᱚᱠᱚ ᱫᱟᱞᱚᱵ ᱠᱟ ᱟᱫᱚ ᱵᱚᱠᱚᱧ ᱟᱯᱮ ᱥᱮᱱ ᱨᱮᱦᱚᱸ ᱚᱱᱠᱟ ᱦᱩᱭᱩᱜ ᱜᱮᱭᱟ ᱥᱮ ᱵᱟᱝᱟ?
ᱵᱟᱝ ᱵᱟᱝ ᱱᱚᱝᱠᱟ ᱫᱚ ᱵᱟᱝ ᱦᱩᱭᱩᱜ ᱠᱟᱱᱟ ᱱᱮᱛᱟᱨ ᱫᱚ᱾ ᱪᱚᱝ ᱦᱩᱭᱩᱜ ᱠᱟᱱ ᱨᱮᱦᱚᱸ ᱤᱧ ᱫᱚ ᱵᱟᱹᱧ ᱧᱮᱞ ᱛᱤᱭᱳᱜ ᱠᱟᱜᱼᱟ ᱪᱮᱫᱟᱜ ᱥᱮ ᱩᱱᱠᱩ ᱚᱝᱠᱟ ᱚᱲᱟᱜ ᱨᱮ ᱛᱟᱦᱮᱸ ᱵᱟᱝ ᱦᱩᱭᱩᱜ ᱜᱮᱭᱟ ᱥᱮ ᱟᱨ ᱟᱹᱛᱩ ᱠᱚᱨᱮ ᱛᱟᱦᱮᱸ ᱵᱟᱝ ᱦᱩᱭᱩᱜ ᱜᱮᱭᱟ ᱥᱚᱦᱚᱨ ᱵᱟᱡᱟᱨ ᱨᱮᱜᱮ ᱛᱟᱦᱮᱸ ᱦᱩᱭᱩᱜ ᱠᱟᱱᱟ᱾ ᱟᱸ ᱚᱸᱠᱟᱱ ᱚᱠᱛᱚ ᱨᱮ ᱪᱟᱞᱟᱣ ᱵᱟᱝ ᱦᱩᱭ ᱠᱟᱱᱟ ᱟᱫᱚ ᱟᱸ ᱢᱤᱜ ᱦᱩᱰᱤᱧ ᱠᱷᱚᱱ ᱜᱮ ᱚᱸᱠᱟ ᱦᱳᱥᱴᱮᱞ ᱠᱚ ᱠᱷᱚᱱ ᱥᱮ ᱱᱚᱝᱠᱟ ᱵᱟᱭᱨᱮ ᱠᱚ ᱢᱮᱥ ᱠᱚᱨᱮ ᱠᱷᱚᱱ ᱛᱟᱦᱮᱸ ᱦᱩᱭ ᱠᱟᱱᱟ, ᱟᱻᱨ ᱟᱫᱚ ᱚᱸᱠᱟ ᱞᱮᱠᱟ ᱚᱱᱟ ᱫᱚ ᱩᱱᱟᱹᱜᱽ ᱴᱟᱜ ᱫᱚ ᱵᱟᱧ ᱵᱟᱰᱟᱭ ᱟᱠᱟᱜ-ᱟ᱾ ᱤᱧ ᱵᱟᱰᱟᱭᱟᱹᱧ ᱡᱮ ᱢᱟᱜᱽ ᱥᱤᱢ ᱠᱚ ᱡᱚᱢ ᱠᱚᱣᱟ, ᱟᱫᱚ ᱚᱠᱟ ᱞᱮᱠᱟ ᱠᱚ ᱡᱚᱢ ᱠᱚᱣᱟ ᱟᱫᱚ ᱡᱟᱦᱟᱸ ᱨᱟᱱ ᱠᱚᱴᱮᱡ ᱤᱫᱤ ᱠᱟᱛᱮᱜ ᱵᱤᱥᱚᱭ ᱴᱟᱜ ᱫᱩᱧ ᱞᱟᱹᱭ ᱠᱮᱜᱼᱟ ᱚᱱᱟ ᱫᱚ ᱚᱱᱟ ᱴᱟᱹᱭᱤᱢ ᱜᱮ ᱡᱟᱹᱱᱤᱡ ᱠᱚ ᱜᱚᱴᱮᱪᱟ ᱚᱲᱟᱜ ᱨᱮᱱ ᱦᱚᱲ ᱠᱚ ᱞᱟᱹᱭ ᱜᱮᱭᱟ ᱥᱮ᱾ ᱡᱮ ᱦᱚᱸᱜᱼᱚᱭ ᱛᱮᱦᱤᱧ ᱨᱟᱱ ᱠᱚ ᱠᱚᱴᱮᱡ ᱟᱠᱟᱫᱟ ᱢᱮᱱᱛᱮ?
ᱟᱸ ᱟᱪᱪᱷᱟ ᱟᱪᱪᱷᱟ, ᱛᱟ ᱚᱸᱠᱟ ᱟᱯᱮᱥᱮᱱ ᱫᱚ ᱵᱟᱝᱼᱟ᱾ ᱟᱨ ᱵᱚᱠᱚᱧ ᱛᱟᱦᱚᱞᱮ ᱚᱱᱟ ᱚᱱᱟ ᱫᱚᱦᱚᱸ ᱢᱟᱜᱽ ᱥᱤᱢᱟᱹ ᱫᱚ ᱦᱟᱸᱜ ᱟ ᱵᱩ ᱥᱮᱨᱢᱟ ᱨᱮᱱᱟᱜ ᱱᱟᱶᱟ ᱥᱮᱨᱢᱟ ᱨᱮᱭᱟᱜ ᱦᱟᱸᱜ ᱵᱚᱸᱜᱟ ᱵᱩᱨᱩ ᱯᱩᱭᱞᱩ ᱵᱚᱸᱜᱟ ᱵᱩᱨᱩ ᱠᱟᱱ ᱛᱟᱵᱚᱱᱟ᱾ ᱦᱩᱸ, ᱟᱫᱚ ᱚᱱᱟ ᱵᱚᱸᱜᱟ ᱵᱩᱨᱩ ᱨᱮᱜᱮ ᱦᱟᱸᱜ ᱛᱟᱦᱚᱞᱮ ᱠᱷᱟᱱ ᱟᱸ ᱱᱟᱣᱟᱱᱟᱜ ᱫᱚᱨᱫᱟᱢ ᱢᱮᱱᱟᱜᱼᱟ, ᱳᱢ ᱳᱵ ᱢᱩᱱᱩᱥ ᱠᱚᱨᱮᱱᱟᱜ ᱫᱚ ᱫᱟᱢ ᱠᱚ ᱱᱟᱶᱟ ᱢᱟᱺᱡᱷᱤ, ᱱᱟᱶᱟ ᱜᱚᱲᱮᱛ, ᱱᱟᱶᱟ ᱱᱟᱭᱠᱮ ᱠᱚ ᱚᱸᱰᱮ ᱜᱮᱠᱚ ᱵᱚᱫᱚᱞ ᱠᱚᱣᱟ᱾ ᱦᱩᱸ, ᱚᱠᱚᱭ ᱢᱟᱨᱮᱱ ᱠᱩᱜ ᱥᱮ ᱱᱟᱣᱟᱱ ᱠᱩᱫ, ᱟᱫᱚ ᱚᱱᱟ ᱠᱚᱜ ᱫᱚ ᱟᱯᱮᱥᱮᱱ ᱦᱩᱭᱩᱜ ᱜᱮᱭᱟ ᱥᱮ ᱵᱟᱝᱼᱟ ᱚᱝᱠᱟ ᱫᱚ?
ᱦᱳᱭ ᱦᱳᱭ ᱡᱚᱠᱷᱚᱱ ᱚᱱᱮ ᱵᱟᱹᱧ ᱞᱟᱹᱭ ᱠᱮᱫ ᱫᱚ ᱫᱟ ᱡᱮ ᱱᱚᱜᱼᱚᱭ ᱡᱮ ᱨᱟᱱ ᱠᱚ ᱠᱚᱴᱮᱡ ᱜᱮᱭᱟ, ᱚᱱᱟ ᱴᱟᱹᱭᱤᱢ ᱜᱮ ᱚᱱᱟ ᱡᱟᱦᱟᱸ ᱫᱚ ᱞᱮᱠᱷᱟᱭᱟ ᱠᱚᱣᱟ ᱯᱩᱡᱟᱹᱛ ᱛᱤᱱᱟᱹᱜ ᱜᱟᱱ ᱠᱚ ᱮᱸ ᱯᱟᱨᱪᱟᱣᱮᱱᱟ ᱛᱤᱱᱟᱹᱜ ᱜᱟᱱ ᱮᱸ ᱚᱱᱮ ᱮᱸ ᱠᱷᱚᱭ ᱠᱷᱩᱛᱤᱭᱮᱱᱟ ᱢᱟᱱᱮ ᱡᱟᱦᱟ ᱫᱚ ᱚᱲᱟᱜ ᱢᱟᱱᱮ ᱟᱹ ᱟᱹᱛᱩ ᱠᱚᱨᱮᱱ ᱠᱚᱲᱟ ᱦᱚᱯᱚᱱ ᱠᱚ ᱞᱮᱠᱷᱟ ᱠᱚᱣᱟ ᱡᱮ ᱛᱤᱱᱟᱹᱜ ᱜᱟᱱ ᱠᱩ ᱡᱟᱹᱥᱛᱤ ᱭᱟᱠᱟᱱᱟ ᱛᱤᱱᱟᱹᱜ ᱜᱟᱱ ᱠᱚ ᱠᱚᱢ ᱮᱱᱟ, ᱚᱱᱟ ᱥᱟᱶ ᱥᱟᱶᱛᱮ ᱩᱸ ᱢᱟᱺᱡᱷᱤ ᱦᱟᱲᱟᱢ ᱯᱟᱞᱴᱟᱣ ᱥᱮ ᱡᱟᱦᱟᱸᱢ ᱞᱟᱹᱭ ᱦᱚᱪᱚ ᱭᱮᱜᱼᱟ, ᱚᱱᱟ ᱛᱚᱠᱷᱚᱱ ᱜᱮ ᱟᱞᱮ ᱫᱚᱞᱮ ᱠᱚᱨᱟᱣ ᱛᱟᱦᱮᱱᱟ᱾
ᱦᱩᱸ ᱦᱩᱸ ᱦᱩᱸ, ᱟ ᱟᱞᱮ ᱥᱮᱱ ᱦᱚᱸ ᱤᱸᱠᱟᱹ ᱜᱮ ᱵᱚᱠᱚᱧ᱾
ᱛᱚᱵᱮ ᱟᱯᱮ ᱥᱮᱫ ᱫᱚ ᱦᱚᱸᱜᱼᱚᱭ ᱡᱟᱦᱟᱸᱧ ᱞᱟᱹᱭ ᱠᱮᱡ ᱡᱮ ᱛᱤᱱᱟᱹᱜ ᱜᱟᱱ ᱠᱚ ᱯᱟᱨᱪᱟᱭᱮᱱᱟ ᱛᱤᱱᱟᱹᱜ ᱜᱟᱱ ᱠᱚ ᱠᱷᱩᱛᱤᱭᱮᱱᱟ ᱚᱱᱟ ᱠᱚᱫᱚ ᱛᱚᱠᱷᱚᱱ ᱴᱟᱹᱭᱤᱢ ᱜᱮᱯᱮ
ᱮᱸᱜ ᱦᱮᱸ ᱵᱚᱠᱚᱧ ᱦᱮᱸ ᱚᱱᱟ ᱫᱩ ᱟᱞᱮ ᱫᱚ ᱱᱷᱟᱸᱜ ᱡᱮ ᱚᱱᱟ ᱥᱚᱲᱮ ᱠᱚ ᱦᱟᱸᱜ ᱤᱥᱤᱱ ᱡᱚᱢ ᱵᱟᱲᱟ ᱠᱟᱛᱮᱜ ᱦᱟᱸᱜ ᱟᱫᱚ ᱚᱱᱟ ᱫᱚ ᱦᱟᱸᱜ ᱜᱟᱞ ᱮᱸ ᱮᱸ ᱜᱟᱯᱟᱞ ᱢᱟᱨᱟᱣ ᱚᱱᱟ ᱤᱫᱤ ᱠᱟᱛᱮ ᱜᱟᱯᱟᱞᱢᱟᱨᱟᱣ ᱦᱩᱭᱩᱜᱼᱟ ᱦᱚᱲ ᱠᱚᱠᱚ ᱞᱮᱠᱷᱟ ᱠᱚᱣᱟ ᱢᱟᱺᱡᱷᱤ ᱠᱤ ᱡᱟᱦᱟᱸᱭ ᱢᱟᱨᱮ ᱢᱟᱺᱡᱷᱤ ᱱᱟᱭᱠᱟᱹᱭᱟ ᱩᱱᱤ ᱟᱡ ᱨᱤᱱ ᱦᱚᱲ ᱠᱚᱭ ᱞᱮᱠᱷᱟ ᱠᱚ ᱛᱟᱭᱟ ᱛᱤᱱᱟᱹᱜ ᱜᱟᱱ ᱠᱚᱻᱜ ᱟᱸ ᱪᱟᱞᱟᱣᱮᱱᱟ ᱟᱨ ᱛᱤᱱᱟᱹᱜ ᱜᱟᱱ ᱫᱚ ᱱᱟᱣᱟᱱ ᱠᱩᱫ ᱠᱚ ᱦᱮᱡ ᱮᱱᱟ, ᱮᱸᱦ ᱚᱱᱟ ᱠᱚᱭᱼᱮᱜ ᱞᱮᱠᱷᱟ ᱠᱚᱣᱟᱭ ᱟᱨ ᱚᱱᱟ ᱥᱟᱞᱟᱜ ᱥᱟᱞᱟᱜ ᱛᱮ ᱡᱩᱫᱤ ᱩᱱᱤ ᱮᱸ ᱢᱟᱺᱡᱷᱤ ᱵᱟᱵᱟ ᱡᱩᱫᱤ ᱯᱚᱫᱽ ᱨᱮ ᱟᱨᱦᱚ ᱛᱟᱦᱮᱱ ᱜᱮ ᱠᱷᱟᱱ ᱮ ᱛᱟᱦᱚᱞᱮ ᱫᱚᱭ ᱛᱟᱦᱮᱸᱭᱮᱱᱟ ᱟᱨ ᱵᱟᱠᱷᱟᱱ ᱡᱩᱫᱤ ᱚᱱᱟ ᱯᱚᱫᱽ ᱮ ᱟᱲᱟᱜᱽ ᱠᱷᱟᱱ ᱫᱚ ᱛᱟᱦᱮᱞᱮ ᱚᱸᱲᱮ ᱜᱮ ᱞᱟᱹᱭ ᱥᱟᱲᱮ ᱛᱟᱭᱟᱭ, ᱦᱩᱸ, ᱟᱨ ᱚᱝᱠᱟ ᱞᱮᱠᱟ ᱛᱮ ᱱᱟᱶᱟᱱ ᱠᱩᱜ ᱚᱸᱰᱮ ᱜᱮᱠᱚᱻᱜ ᱴᱷᱟᱲᱚ ᱠᱚᱣᱟ ᱟᱨ ᱚᱠᱚᱭ ᱚᱲᱟᱜ ᱨᱮ ᱦᱟᱸᱜ ᱠᱚ ᱚ ᱚᱠᱚᱭ ᱦᱟᱸᱜ ᱱᱟᱣᱟ ᱢᱟᱺᱡᱷᱤ ᱠᱚ ᱱᱟᱣᱟ ᱤᱭᱟᱹ ᱠᱚᱠᱚ ᱵᱚᱫᱚᱞᱮᱜ ᱠᱚᱣᱟ ᱦᱮᱸ ᱩᱱᱠᱩ ᱚᱲᱟᱜ ᱨᱮ ᱦᱟᱸᱜ ᱫᱚ ᱚᱱᱟ ᱥᱟᱜᱟᱲ ᱜᱟᱹᱰᱤ ᱫᱚ ᱦᱟᱸᱜ ᱩᱝᱠᱩ ᱚᱲᱟᱜ ᱨᱮᱜᱮ ᱠᱚ ᱤᱫᱤ ᱠᱟᱛᱮᱫ ᱠᱚ ᱥᱟᱹᱲᱤᱢ ᱠᱚ ᱫᱟᱞᱚᱵᱟ ᱦᱮᱸ ᱟᱨ ᱢᱟᱨᱮ ᱢᱟᱺᱡᱷᱤ ᱠᱷᱚ ᱠᱷᱟᱱ ᱫᱚ ᱢᱟᱨᱮ ᱱᱟᱭᱠᱮ ᱢᱟᱡᱽ ᱴᱷᱮᱱ ᱢᱟᱺᱡᱷᱤ ᱠᱷᱚ ᱠᱷᱟᱱ ᱫᱚ ᱦᱟᱸᱜ ᱛᱟᱦᱚᱞᱮ ᱠᱷᱟᱱ ᱫᱚᱜ, ᱚᱻᱜ ᱩ ᱩᱱᱠᱩ ᱚᱲᱟᱜ ᱨᱮᱜᱮ ᱠᱚᱻᱜ ᱥᱟᱹᱲᱤᱢ ᱫᱚᱠᱚ ᱫᱟᱞᱚᱵᱟ᱾
ᱟᱪᱪᱷᱟ ᱫᱟᱫᱟ ᱟᱹᱰᱤ ᱱᱟᱯᱟᱭ᱾ ᱟᱫᱚ ᱫᱟᱫᱟ ᱟᱯᱮ ᱥᱮᱫ ᱫᱚ ᱡᱟᱦᱟᱸ ᱚᱱᱟ ᱥᱟᱜᱟᱲ ᱜᱟᱹᱰᱤᱢ ᱞᱟᱹᱭ ᱦᱚᱪᱚᱭᱮᱫ-ᱟ, ᱠᱤᱱᱛᱩ ᱟᱞᱮ ᱥᱮᱫ ᱫᱚ ᱵᱷᱤᱱᱟᱹ ᱧᱚᱜ ᱜᱮᱭᱟ᱾ ᱪᱮᱫᱟᱜ ᱥᱮ ᱚᱱᱠᱟ ᱫᱚ ᱵᱟᱠᱚ ᱵᱟᱪᱞᱟᱣ ᱠᱚᱣᱟ ᱡᱮ ᱱᱩᱭ ᱢᱟᱺᱡᱷᱤᱭ ᱫᱚᱦᱚᱭᱮᱭᱟ ᱥᱮ ᱟᱞᱮ ᱥᱮᱫ ᱡᱚᱠᱷᱚᱱ ᱠᱚ ᱮ ᱡᱚᱛᱚ ᱠᱚ ᱯᱟᱞᱴᱟᱣ ᱠᱚᱣᱟ ᱥᱮ ᱚᱱᱟ ᱫᱚ ᱟᱞᱮ ᱥᱮᱫ ᱫᱚᱠᱚ ᱪᱟᱹᱣ ᱪᱟᱹᱣᱦᱟᱹᱨ ᱟᱭᱟ᱾ ᱚᱱᱮ ᱠᱤᱪᱷᱩ ᱚᱱᱠᱟ ᱠᱚ ᱟᱹᱜᱩ ᱠᱚᱣᱟ ᱜᱩᱨᱩ ᱠᱚᱠᱚ ᱟᱹᱜᱩ ᱠᱚᱣᱟ, ᱜᱩᱨᱩ ᱠᱟᱢᱨᱩ ᱠᱚ ᱟᱹᱜᱩ ᱠᱚᱣᱟ ᱩᱱᱠᱩ ᱫᱟᱨᱟᱭ ᱛᱮ ᱪᱟᱹᱣᱨᱟᱹ ᱠᱟᱛᱮᱜ ᱟᱠᱩ ᱵᱚᱸᱜᱟ ᱡᱟᱸᱦᱟᱭ ᱮᱸ ᱡᱟᱸᱦᱟᱭ ᱫᱚ ᱵᱚᱸᱜᱟ ᱠᱚ ᱦᱤᱡᱩᱜ-ᱟ, ᱵᱚᱸᱜᱟ ᱵᱩᱨᱩ ᱠᱚ ᱟᱵᱚᱨᱮᱱ ᱜᱚᱸᱥᱟᱭ ᱠᱩ ᱦᱤᱡᱩᱜ-ᱟ᱾ ᱩᱱᱠᱩ ᱠᱚ ᱴᱷᱟᱹᱠᱟᱹᱠᱟᱹᱭᱟ ᱡᱮ ᱮᱸ ᱱᱩᱭ ᱢᱟᱺᱡᱷᱤ ᱜᱮ ᱛᱟᱸᱦᱮᱱᱟ ᱥᱮ ᱱᱩᱭ ᱱᱟᱭᱠᱮ ᱜᱮᱭ ᱛᱟᱦᱮᱱᱟ ᱢᱟᱱᱮ ᱮᱸᱜ ᱩᱱᱠᱩ ᱜᱮᱠᱚ ᱴᱷᱟᱹᱭᱠᱟᱹ ᱠᱚᱣᱟ᱾
ᱟᱪᱪᱷᱟ ᱟᱪᱪᱷᱟ ᱵᱚᱠᱚᱧ ᱦᱳᱭ ᱚᱱᱠᱟ ᱦᱚᱸ ᱧᱮᱞᱚᱜ ᱜᱮᱭᱟ᱾ ᱟᱫᱚ ᱵᱚᱠᱚᱧ ᱦᱟᱸᱜ ᱱᱟᱭᱠᱮ ᱠᱟᱛᱷᱟ ᱡᱟᱸᱦᱟᱹᱧ ᱞᱟᱹᱭᱟᱜ ᱢᱮᱭᱟ ᱦᱟᱸᱜ ᱱᱟᱭᱠᱮ ᱫᱚ ᱦᱟᱸᱜ ᱟᱫᱚ ᱦᱟᱸᱜ ᱚᱸᱰᱮ ᱫᱚ ᱦᱟᱸᱜ ᱵᱟᱠᱚ ᱵᱟᱪᱷᱟᱭᱮᱭᱟ ᱩᱱᱤ ᱫᱚ ᱦᱟᱸᱜ ᱟᱞᱟᱫᱟ ᱛᱮ ᱦᱟᱸᱜ ᱱᱟᱭᱠᱮ ᱫᱚᱠᱚ ᱵᱟᱪᱷᱟᱣᱮᱭᱟ, ᱚᱱᱟ ᱫᱚ ᱦᱟᱸᱜ ᱵᱚᱸᱜᱟ ᱵᱩᱨᱩ ᱠᱚ ᱦᱟᱸᱜ ᱦᱟᱠᱟᱣ ᱰᱟᱠᱟᱣ ᱠᱟᱛᱮᱫ ᱩᱱᱠᱩ ᱵᱚᱸᱜᱟ ᱵᱩᱨᱩ ᱜᱮ ᱦᱟᱸᱜ ᱱᱟᱭᱠᱮ ᱫᱚᱠᱚ ᱵᱟᱧᱪᱷᱟᱣ ᱩᱰᱩᱠᱮᱭᱟ ᱟᱨ ᱵᱟᱠ ᱠᱤ ᱠᱚᱡ ᱟᱨ ᱡᱟᱦᱟᱸᱭ ᱦᱮᱱᱟᱜ ᱠᱚᱣᱟ ᱥᱟᱯᱟᱵ ᱛᱤᱠᱚ ᱟᱨ ᱠᱚᱫᱚ ᱩᱱᱠᱩ ᱠᱚᱫᱚ ᱚᱸᱰᱮ ᱜᱮᱠᱚ ᱵᱟᱪᱷᱱᱟᱣᱚᱜ-ᱟ, ᱟᱞᱮ ᱥᱮᱱ ᱫᱚ᱾
ᱟᱪᱪᱷᱟ ᱛᱚᱵᱮ ᱟᱯᱮᱥᱮᱫ ᱫᱚ ᱚᱱᱠᱟ ᱠᱟᱛᱮᱜ᱾ ᱟᱫᱚ ᱤᱧ ᱦᱚᱸ ᱩᱱᱟᱹᱜ ᱡᱟᱹᱥᱛᱤ ᱫᱚ ᱵᱟᱝ ᱡᱮ ᱤᱧ ᱡᱚᱦᱚ ᱦᱚᱜ-ᱚᱱᱟᱧ ᱞᱟᱹᱭ ᱠᱮᱜ-ᱟ ᱡᱮ ᱮᱸ ᱩᱱᱠᱩ ᱠᱚ ᱜᱩᱨᱩ ᱠᱟᱢᱨᱩ ᱠᱚᱠᱚ ᱟᱹᱜᱩ ᱫᱚᱠᱚ ᱟᱹᱜᱩ ᱠᱚᱣᱟ ᱚᱱᱟ ᱴᱟᱭᱤᱢ ᱨᱮ ᱚᱱᱮ ᱡᱟᱸᱦᱟ ᱵᱚᱸᱜᱟ ᱵᱩᱨᱩ ᱠᱚ ᱟᱝᱨᱩ ᱠᱟᱛᱮᱫ ᱠᱚ ᱮᱸ ᱱᱟᱭᱠᱮ ᱥᱮ ᱢᱟᱺᱡᱷᱤ ᱦᱟᱲᱟᱢ ᱠᱚ ᱵᱟᱪᱷᱟᱣ ᱠᱚᱣᱟ ᱟᱫᱚ ᱚᱱᱟᱴᱟᱜ ᱫᱚ ᱛᱤᱱᱟᱹᱥ ᱛᱮᱭᱟ ᱤᱧᱦᱚᱸ ᱵᱟᱹᱧ ᱧᱮᱞ ᱟᱠᱟᱫ ᱟᱫᱚ ᱞᱟᱹᱭ ᱟᱸᱡᱚᱢ ᱟᱠᱟᱫᱟᱹᱧ ᱚᱲᱟᱜ ᱦᱚᱲ ᱠᱚᱴᱷᱮᱱ ᱥᱮ ᱜᱚᱲᱚᱢ ᱦᱟᱲᱟᱢ ᱴᱷᱮᱱ ᱤᱧ ᱧᱮᱞ ᱟ ᱞᱟᱹᱭ ᱟᱸᱡᱚᱢ ᱠᱟᱜ ᱤᱧ ᱚᱱᱠᱟ ᱤᱧᱟᱹᱜ ᱢᱮᱫ ᱛᱮᱫᱚ ᱟᱹᱣᱨᱤᱧ ᱧᱮᱞᱟ᱾ ᱛᱚᱵᱮ ᱫᱟᱫᱟ ᱟᱯᱮ ᱥᱮᱫ ᱫᱚ ᱡᱚᱠᱷᱚᱱ ᱢᱟᱡᱷᱤ ᱠᱚ ᱯᱟᱞᱴᱟᱜ-ᱟ᱾ ᱛᱚᱠᱷᱚᱱ ᱫᱚ ᱟᱯᱮ ᱥᱮᱫ ᱫᱚ ᱡᱟᱸᱦᱟ ᱫᱚ ᱠᱷᱩᱱᱴᱤ ᱠᱚ ᱵᱤᱫ ᱥᱮ ᱵᱟᱝ ᱡᱮ ᱱᱩᱭ ᱢᱟᱡᱷᱤ ᱛᱟᱸᱦᱮ ᱠᱟᱱᱟ ᱢᱮᱱᱛᱮ ᱡᱚᱠᱷᱚᱱ ᱢᱟᱡᱷᱤ ᱦᱟᱲᱟᱢᱮ ᱜᱩᱡᱩᱜ-ᱟ ᱛᱚᱠᱷᱚᱱ
ᱟᱫᱚ ᱦᱟᱸᱜ ᱵᱚᱠᱚᱧ ᱟᱞᱮᱥᱮᱱ ᱫᱚ ᱚᱱᱠᱟ ᱠᱷᱮᱢᱴᱤ ᱫᱚ ᱦᱟᱸᱜ ᱵᱟᱠᱚ ᱵᱤᱫ ᱜᱮᱭᱟ ᱵᱤᱫᱟ᱾ ᱤᱧ ᱫᱚ ᱦᱟᱸᱜ ᱵᱟᱹᱧ ᱧᱮᱞ ᱟᱠᱟᱫ ᱠᱚᱣᱟ ᱦᱟᱸᱜ ᱦᱮᱸ ᱟᱨ ᱱᱚᱣᱟ ᱚ ᱢᱟᱡᱷᱤ ᱜᱚᱰᱮᱛ ᱦᱟᱸᱜ ᱡᱟᱸᱦᱟᱭ ᱱᱟᱣᱟ ᱠᱚᱠᱚ ᱯᱟᱞᱴᱟᱣ ᱠᱚᱣᱟ, ᱵᱚᱸᱜᱟ ᱠᱚ ᱦᱟᱨᱟᱜ-ᱟ ᱦᱟᱜ